ᱟᱨ
ᱦᱮᱸ ᱡᱚᱦᱟᱨ ᱜᱮ ᱟᱸᱡᱚᱢ ᱫᱟᱵᱤᱱ ᱥᱮ ᱵᱟᱝ ᱴᱷᱟᱢ ᱴᱷᱟᱢ
ᱟᱪᱪᱷᱟ ᱛᱟᱦᱞᱮ ᱥᱚᱦᱨᱟᱭ ᱛᱟᱦᱞᱮ ᱥᱚᱨᱦᱟᱭ ᱠᱚ ᱚᱱᱛᱮ ᱫᱚ ᱚᱠᱟ ᱚᱠᱟ ᱞᱮᱠᱟ ᱯᱮ ᱥᱚᱨᱦᱟᱭ ᱚᱜᱼᱟ
ᱚᱱᱮ ᱡᱤᱞᱤᱧ ᱞᱟᱹᱭ ᱠᱮᱫᱟ ᱚᱱᱠᱟ ᱵᱮᱠᱛᱤᱜᱚᱛᱚ ᱟᱛᱳ ᱨᱮ ᱥᱚᱦᱨᱟᱭ ᱚᱱᱠᱟ ᱟᱛᱳ ᱥᱚᱦᱨᱟᱭ ᱠᱚ ᱚᱱᱟ ᱢᱤᱫ ᱫᱤᱱᱜ ᱜᱮ ᱟᱨᱠᱤ ᱡᱟᱦᱟᱸ ᱟᱵᱤᱱ ᱞᱟᱹᱭ ᱠᱮᱫᱟ ᱦᱟᱹᱛᱤ ᱞᱮᱠᱟᱱ ᱥᱚᱦᱨᱟᱭ ᱯᱚᱨᱚᱵᱽ ᱚᱱᱮ ᱢᱚᱬᱮ ᱥᱤᱧ ᱢᱚᱬᱮ ᱧᱤᱫᱟᱹ ᱦᱮᱸᱥᱮ ᱟᱞᱮ ᱚᱱᱛᱮ ᱫᱚ ᱚᱱᱠᱟ ᱫᱚ ᱢᱟᱱᱮ ᱢᱤᱫ ᱫᱤᱱ ᱨᱮᱜᱮ ᱚᱱᱠᱟ ᱠᱚ ᱯᱩᱡᱟᱹ ᱵᱚᱸᱜᱟ ᱵᱩᱨᱩ ᱵᱟᱲᱟᱭᱟ ᱚᱱᱮ ᱡᱚᱢ ᱧᱩᱭᱟᱠᱚ ᱟᱨ ᱩᱱ ᱦᱤᱞᱚᱜ ᱜᱮ ᱠᱷᱩᱱᱴᱟᱹᱣ ᱟᱨ ᱰᱟᱹᱝᱨᱤ ᱠᱟᱰᱟ ᱠᱚ ᱠᱷᱩᱱᱴᱟᱹᱣ ᱠᱚᱣᱟ
ᱢᱟᱱᱮ ᱢᱤᱫ ᱫᱤᱱ ᱛᱮᱠᱮ ᱠᱷᱩᱱᱴᱟᱹᱣ ᱢᱟᱦᱟ ᱵᱚᱸᱜᱟ ᱢᱟᱦᱟ ᱢᱤᱫ ᱫᱤᱱ ᱛᱮ ᱾
ᱦᱳᱭ ᱢᱤᱫ ᱫᱤᱱ ᱛᱟᱭᱚᱢ ᱠᱚ ᱢᱩᱪᱟᱹᱫᱟ ᱾
ᱢᱟᱱᱮ ᱢᱚᱬᱮ ᱢᱟᱦᱟ ᱫᱚ ᱟᱨᱠᱤ ᱵᱟᱝᱠᱚ ᱢᱚᱬᱮ ᱢᱟᱦᱟᱭᱟ ᱵᱟᱝ ᱢᱟᱱᱮ ᱚᱱᱟ ᱫᱚ ᱢᱟᱱᱮ ᱱᱟᱦᱟᱜ ᱟᱫᱷᱩᱱᱤᱠ ᱜ ᱨᱮᱯᱮ ᱚᱱᱠᱟ ᱠᱟᱫᱟ ᱥᱮ ᱥᱮᱫᱟᱭ ᱠᱷᱚᱱᱜ ᱚᱱᱠᱟ ᱜᱮ ᱦᱮᱸ ᱪᱚᱞ ᱦᱤᱡᱩᱜ ᱠᱟᱱᱟ ᱾
ᱟᱫᱚ ᱥᱮᱫᱟᱭ ᱠᱷᱚᱱ ᱫᱚ ᱟᱫᱚ ᱤᱧ ᱡᱟᱦᱟᱸᱛᱤᱱᱟᱹᱜ ᱫᱤᱱᱤᱧ ᱜᱮᱭᱟᱱ ᱦᱩᱭ ᱟᱠᱟᱫᱤᱧ ᱥᱮ ᱦᱟᱨᱟ ᱵᱩᱨᱩ ᱚᱱᱮ ᱵᱩᱡᱤᱧ ᱥᱮᱬᱟ ᱟᱠᱟᱫᱟ ᱧᱮᱞ ᱫᱟᱹᱧ ᱤᱧ ᱡᱟᱦᱟᱸ ᱛᱤᱱᱜᱤᱧ ᱧᱮᱞ ᱟᱹᱜᱩ ᱟᱠᱟᱫᱟ ᱚᱱᱠᱟᱜᱤᱧ ᱧᱮᱞ ᱟᱹᱜᱩ ᱟᱠᱟᱫᱟ ᱟᱫᱚ ᱯᱟᱹᱦᱤᱞ ᱫᱚ ᱪᱮᱫ ᱞᱮᱠᱟ ᱦᱩᱭ ᱦᱮᱡ ᱟᱹᱜᱩ ᱟᱠᱟᱱᱟ ᱚᱱᱟ ᱠᱚᱫᱚ ᱵᱟᱹᱧ ᱠᱩᱞᱤ ᱡᱚᱝ ᱚᱲᱟᱜ ᱦᱚᱲ
ᱟᱪᱪᱷᱟ ᱦᱮᱸ ᱦᱮᱸ ᱦᱟᱲᱟᱢᱵᱟ ᱛᱟᱠᱚ ᱠᱩᱞᱤ ᱡᱚᱝ ᱫᱚ ᱠᱩᱞᱤ ᱡᱚᱝ ᱞᱮᱠᱷᱟᱡ ᱮᱢ ᱵᱩᱡ ᱠᱮᱭᱟ ᱥᱮ
ᱵᱩᱡ ᱠᱮᱭᱟ ᱦᱳᱭ ᱡᱮ ᱯᱟᱹᱦᱤᱞ ᱫᱚ ᱪᱮᱫ ᱞᱮᱠᱟ ᱠᱚ ᱢᱟᱱᱟᱣ ᱠᱮᱭᱟ? ᱵᱟᱝ ᱟᱸᱡᱚᱢ ᱦᱚᱸ ᱟᱸᱡᱚᱢ ᱵᱟᱲᱟ ᱠᱟᱫᱟ ᱡᱮ ᱵᱟᱝ ᱚᱱᱟ ᱫᱚ ᱦᱟᱹᱛᱤ ᱞᱮᱠᱟᱱ ᱠᱚ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ ᱮᱫᱟ ᱱᱮᱛᱟᱨ ᱫᱚ ᱟᱫᱷᱩᱱᱤᱠ ᱛᱚ ᱢᱟᱱᱮ ᱢᱤᱫ ᱫᱤᱱ ᱛᱮᱠᱚ ᱜᱚᱡ ᱜᱚᱜ ᱠᱟᱜ ᱠᱟᱱᱟ ᱾
ᱦᱮᱸ ᱦᱮᱸ ᱺ ᱟᱨ ᱯᱟᱨᱥᱚᱱᱟᱞ ᱵᱷᱟᱵ ᱱᱤᱛᱚ ᱫᱚ ᱟᱨ ᱫᱚ ᱚᱠᱟ ᱞᱮᱠᱟᱠᱟᱵᱱ ᱞᱟᱹᱭ ᱦᱚᱪᱚ ᱠᱮᱫᱟ ᱵᱟᱹᱞᱤᱧ ᱵᱩᱡ ᱫᱟᱲᱮᱭᱟᱫᱟ ᱾
ᱚᱱᱮ ᱡᱟᱦᱟᱸ ᱥᱟᱵ ᱠᱟᱜ ᱵᱤᱱ ᱢᱟᱱᱰᱤ ᱠᱚ ᱢᱮᱱᱟᱜ ᱠᱚᱣᱟ ᱦᱮᱸ ᱢᱟᱱᱰᱤ ᱠᱚ ᱾ ᱠᱚ ᱥᱚᱦᱨᱟᱭᱳ ᱞᱟᱜᱤᱫ ᱢᱟᱱᱮ ᱩᱱᱠᱩ ᱢᱟᱱᱰᱤ ᱡᱟᱦᱟᱸ ᱛᱤᱱᱟᱹᱜ ᱢᱮᱱᱟᱜ ᱠᱚᱣᱟ ᱟᱠᱚᱨᱮᱱ ᱵᱟᱹᱭ ᱵᱟᱹᱜᱟᱹᱨᱤ ᱠᱚ
ᱦᱮᱸ
ᱦᱮᱸ ᱱᱩᱝᱠᱩ ᱜᱟᱯᱟᱞᱢᱟᱨᱟᱣ ᱠᱟᱛᱮ ᱟᱠᱚ ᱢᱟᱱᱰᱤ ᱵᱚᱝᱥᱚ ᱜᱮ ᱠᱚ ᱤᱫᱤᱜᱼᱟ ᱥᱚᱦᱨᱟᱭᱚᱜᱼᱟ ᱡᱟᱦᱟᱸ ᱛᱤᱱᱟᱹᱜ ᱵᱷᱟᱹᱜᱟᱹᱨᱤ ᱡᱟᱦᱟᱸᱨᱮ ᱢᱮᱱᱟᱜ ᱛᱟ ᱠᱚᱣᱟ ᱾ ᱢᱤᱫᱴᱮᱱ ᱦᱮᱡ ᱠᱟᱛᱮ ᱠᱚ ᱥᱚᱦᱨᱟᱭᱚᱜᱼᱟ ᱾
ᱵᱟᱝ ᱜᱚᱢᱠᱮ ᱚᱱᱟ ᱫᱚ ᱚ ᱚᱱᱠᱟ ᱞᱮᱠᱟ ᱫᱚ ᱵᱟᱝ ᱟᱸᱡᱚᱢ ᱠᱟᱱᱟ ᱟᱫᱚ ᱦᱮᱸ ᱟᱠᱚ ᱵᱚᱝᱥᱚ ᱡᱟᱦᱟᱸ ᱛᱤᱱᱟᱹᱜ ᱢᱮᱱᱟᱜ ᱠᱚᱣᱟ ᱚᱲᱟᱜ ᱨᱮᱱ ᱵᱚᱸᱜᱟ ᱵᱩᱨᱩᱜᱼᱟ ᱚᱱᱟᱫᱚ ᱮᱛᱚᱦᱚᱵ ᱜᱮ ᱡᱟᱦᱟᱸ ᱚᱱᱟ ᱫᱚ ᱟᱯᱟᱱ ᱟᱹᱯᱤᱱ ᱜᱮ ᱦᱮᱸ ᱟᱫᱚ ᱚᱱᱟ ᱫᱚ ᱱᱚᱣᱟ ᱥᱟᱶ ᱛᱮᱜᱮ ᱞᱮᱠᱷᱟᱜᱼᱟ ᱾
ᱦᱮᱸ ᱦᱮᱸ ᱾
ᱚᱝᱠᱟ ᱞᱮᱠᱷᱟᱱ
ᱚᱱᱟ ᱚᱱᱟ ᱠᱷᱟᱹᱛᱤᱨ ᱜᱮ ᱠᱩᱞᱤ ᱵᱟᱲᱟ ᱫᱚ ᱵᱟᱠᱷᱟᱱ ᱫᱚ ᱟᱹᱰᱤ ᱡᱟᱭᱜᱟ ᱨᱮᱫᱚ ᱟᱹᱰᱤ ᱵᱷᱮᱜᱟᱨ ᱵᱷᱮᱜᱟᱨ ᱠᱚ ᱥᱚᱦᱨᱟᱭᱚᱜᱼᱟ ᱛᱚ ᱟᱯᱮ ᱥᱮᱫ ᱵᱤᱱ ᱞᱟᱹᱭ ᱠᱮᱫᱟ ᱾
ᱟᱸᱚᱢ ᱵᱟᱲᱟ ᱦᱩᱭ ᱟᱠᱟᱱᱟ ᱡᱮ ᱵᱟᱫᱽᱫᱷᱟ ᱠᱚ ᱥᱚᱨ ᱢᱟᱱᱮ ᱥᱚᱨᱦᱟᱭ ᱵᱚᱸᱜᱟ ᱡᱮᱢᱚᱱ ᱟᱞᱮ ᱱᱮᱛᱟᱨ ᱫᱚ ᱥᱚᱨᱦᱟᱭ ᱵᱚᱸᱜᱟ ᱦᱮᱸ ᱟᱨ ᱠᱤᱪᱷᱩ ᱠᱤᱪᱷᱩ ᱡᱟᱭᱜᱟ ᱫᱚ ᱯᱩᱥ ᱵᱚᱸᱜᱟ ᱠᱚ ᱥᱚᱨᱦᱟᱭᱚᱜᱼᱟ ᱾
ᱳᱭ ᱦᱳᱭ ᱦᱳᱭ ᱦᱳᱭ ᱢᱟ ᱵᱟᱝ ᱟᱞᱮ ᱱᱚᱛᱮ ᱫᱚ ᱥᱟᱨᱦᱟᱣ ᱥᱚᱦᱚᱨᱟᱭ ᱵᱚᱸᱜᱟ ᱜᱮ ᱞᱮ ᱥᱚᱦᱚᱨᱟᱭᱚᱜᱟ ᱟᱞᱮ ᱫᱚ ᱤᱧ ᱦᱚᱧ ᱟᱸᱡᱚᱢ ᱵᱟᱲᱟ ᱟᱠᱟᱜᱼᱟ ᱚᱱᱟ ᱫᱚ ᱾ ᱡᱮ ᱯᱩᱥ ᱵᱚᱸᱜᱟ ᱠᱚ ᱥᱚᱦᱨᱟᱭᱚᱜᱼᱟ ᱾
ᱦᱮᱸ ᱦᱮᱸ ᱥᱟᱠᱨᱟᱛ ᱥᱟᱶᱛᱮ ᱾
ᱦᱳᱭ ᱾ ᱟᱫᱚ ᱚᱱᱠᱟ ᱜᱟᱛᱮ ᱜᱤᱫᱽᱨᱟᱹᱭ ᱛᱟᱦᱮᱸ ᱞᱮᱱᱟ ᱢᱤᱫᱴᱮᱱ ᱾ ᱟᱫᱚ ᱩᱱᱤ ᱫᱚ ᱞᱟᱹᱭᱟ ᱡᱮ ᱟᱞᱮ ᱫᱚ ᱯᱩᱥ ᱵᱚᱸᱜᱟ ᱞᱮ ᱥᱚᱦᱨᱟᱭᱚᱜᱼᱟ ᱾
ᱚ ᱦᱟᱸ
ᱟᱫᱚ ᱚᱱᱟᱜᱤᱧ ᱠᱩᱞᱤ ᱵᱟᱲᱟᱭᱟ ᱱᱚᱣᱟ ᱫᱚ ᱚᱠᱟᱞᱮᱠᱟ?
ᱠᱩᱞᱤ ᱡᱚᱝ ᱠᱟ ᱫᱮ ᱠᱷᱟᱡ ᱾
ᱦᱩᱸ ᱾ ᱚᱱᱟ ᱦᱚᱸ ᱠᱩᱞᱤ ᱵᱟᱲᱟ ᱦᱩᱭ ᱟᱠᱟᱱᱟ ᱟᱫᱚᱭ ᱞᱟᱹᱭᱫᱟ ᱩᱱᱟᱹᱜ ᱫᱚ ᱵᱟᱹᱧ ᱵᱟᱲᱟᱭᱟ ᱾ ᱥᱮᱫᱟᱭ ᱚᱱᱠᱟ ᱠᱚ ᱥᱚᱦᱨᱟᱭᱚᱜᱼᱟ ᱟᱞᱮ ᱫᱚ ᱡᱮ ᱯᱩᱥ ᱵᱚᱸᱜᱟ ᱜᱮ ᱞᱮ ᱥᱚᱦᱨᱟᱭᱚᱜᱼᱟ ᱾ ᱤᱧ ᱫᱟᱹᱧ ᱚᱠᱟ ᱞᱮᱠᱟ ᱚᱱᱟ ᱫᱚ ᱥᱚᱦᱨᱟᱭ ᱵᱚᱸᱜᱟ ᱛᱟᱵ ᱠᱟᱛᱮᱫ ᱯᱮ ᱥᱚᱦᱚᱨᱟᱭᱚᱜᱼᱟ ᱾
ᱦᱮᱸ ᱾
ᱦᱮᱸ
ᱟᱞᱮ ᱥᱚᱨᱚᱦᱟᱭ ᱯᱚᱨᱚᱵᱽ ᱫᱚ ᱟᱹᱰᱤ ᱴᱟ ᱡᱚᱢᱚᱠ ᱴᱤᱠᱟᱹ ᱦᱩᱭᱩᱜᱼᱟ ᱟᱞᱮ ᱱᱚᱣᱟ ᱱᱚᱣᱟ ᱴᱚᱴᱷᱟ ᱠᱚᱨᱮᱜ ᱫᱚ ᱦᱮ ᱚᱱᱟ ᱛᱮᱜᱮ ᱵᱷᱟᱞᱮ ᱜᱮ ᱡᱟᱠ ᱡᱚᱢᱚᱠ ᱥᱮᱡ ᱦᱩᱭᱩᱜᱼᱟ ᱥᱚᱨᱦᱟᱭ ᱯᱚᱨᱚᱵᱽ ᱫᱚ ᱰᱟᱝᱨᱤ ᱠᱟᱰᱟ ᱠᱚ ᱛᱚᱞ ᱠᱚᱣᱟ ᱠᱷᱩᱱᱴᱟᱹᱣ ᱦᱤᱞᱳᱜ ᱛᱟᱦᱩᱸ ᱡᱟᱶᱟᱭ ᱜᱚᱢᱠᱮ ᱛᱟᱠᱚ ᱡᱟᱦᱟᱸᱭ ᱢᱮᱱᱟᱜ ᱠᱚᱣᱟ ᱱᱟᱣᱟ ᱫᱷᱩᱛᱤ ᱤᱭᱟᱹ ᱠᱟᱛᱮ ᱜᱟᱰᱟ ᱠᱚᱞᱮ ᱞᱟ ᱦᱚᱪᱚ ᱠᱚᱣᱟ ᱦᱮᱸ
ᱦᱮᱸ ᱦᱮᱸ ᱦᱮᱸ
ᱦᱮ ᱰᱟᱞᱟ ᱦᱚᱪᱚ ᱠᱟᱛᱮ ᱜᱩᱱᱴᱤ ᱞᱮᱵᱤᱫ ᱦᱚᱪᱚ ᱠᱚᱣᱟ ᱦᱮᱸ
ᱢᱟᱱᱮ ᱰᱟᱝᱨᱤ ᱫᱚ ᱡᱟᱶᱟᱭ ᱛᱟᱠᱚ ᱠᱚ ᱛᱚᱞ ᱠᱚᱣᱟ ᱦᱮᱸ ᱟᱞᱮ ᱚᱱᱛᱮ ᱫᱚ ᱢᱮ ᱡᱟᱦᱟᱸᱭ ᱰᱟᱝᱨᱟ ᱦᱟᱹᱱᱤ ᱜᱮ ᱛᱚᱞ ᱮᱭᱟᱭ ᱤᱧ ᱟᱸᱡᱚᱢ ᱵᱟᱲᱟ ᱠᱟᱫᱟ ᱡᱟᱶᱟᱭ ᱛᱟᱠᱚ ᱜᱮᱠᱚ ᱛᱚᱞ ᱠᱚᱣᱟ ᱾
ᱦᱮᱸ ᱦᱮᱸ ᱦᱮᱸ ᱟᱫᱚ ᱡᱟᱦᱟᱸᱭ ᱠᱚ ᱵᱟᱝᱠᱚ ᱛᱟᱦᱮᱸ ᱞᱮᱱ ᱠᱷᱟᱡ ᱫᱚ ᱵᱟᱝ ᱠᱚ ᱛᱟᱦᱮᱸ ᱞᱮᱱᱠᱷᱟᱱᱡ ᱫᱚ ᱛᱚᱞ ᱫᱚ ᱵᱟᱹᱱᱩᱜᱼᱟ ᱵᱟᱝ ᱫᱚ ᱵᱟᱝ ᱦᱮᱸ ᱡᱟᱦᱟᱸᱭ ᱠᱚᱨᱮᱱ ᱡᱟᱶᱟᱸᱭ ᱜᱚᱝᱠᱮ ᱵᱟᱹᱱᱩᱜ ᱠᱚᱣᱟ ᱩᱱᱠᱩ ᱫᱚᱠᱚ ᱛᱚᱞ ᱠᱚᱜᱮᱭᱟ ᱦᱮ ᱰᱟᱝᱨᱤ ᱢᱮᱱᱟᱭ ᱛᱟᱭ ᱵᱟᱭ ᱠᱷᱩᱱᱴᱟᱹᱣᱭᱟ
ᱦᱮ
ᱦᱮᱸ ᱟᱫᱚ ᱛᱟᱦᱚᱞᱮ ᱥᱮᱨᱮᱧ ᱠᱚᱫᱚ ᱚᱠᱟ ᱞᱮᱠᱟ ᱥᱮᱨᱮᱧ ᱠᱚ ᱪᱩᱢᱟᱹᱲᱟ ᱥᱮᱨᱮᱧ ᱠᱚᱦᱚᱸ ᱤᱭᱟᱹ ᱠᱚ ᱚᱱᱟ ᱠᱚᱫᱚ ᱛᱟᱦᱚᱞᱮ ᱚᱠᱟ ᱞᱮᱠᱟ ᱟᱨᱠᱤ ᱟᱸᱡᱚᱢ ᱢᱟᱱᱮ ᱱᱮᱛᱟᱨ ᱦᱚᱸ ᱟᱸᱡᱚᱢᱚᱜ ᱠᱟᱱᱟ ᱥᱮ ᱵᱟᱝ ᱟᱸᱡᱚᱢᱚᱜ ᱠᱟᱱᱟ ᱥᱮ ᱟᱫ ᱞᱮᱠᱟ ᱜᱮ ᱫᱚ ᱚᱠᱚᱭ ᱫᱚ ᱠᱷᱩᱱᱴᱟᱹᱣ ᱛᱩᱠᱚ ᱦᱳᱭᱱᱟ ᱥᱮ ᱥᱚᱨᱦᱟᱭ ᱥᱮᱨᱮᱧ ᱠᱮᱫᱟ ᱦᱮᱸ ᱪᱟᱵᱟᱭᱮᱱᱟ ᱟᱫᱚ ᱚᱱᱟ ᱪᱩᱢᱟᱹᱲᱟ ᱤᱭᱟᱹ ᱠᱚ ᱢᱟᱱᱮ ᱟᱹᱰᱤ ᱨᱚᱠᱚᱢ ᱥᱮᱨᱮᱧ ᱢᱮᱱᱟᱜ-ᱟ ᱥᱮ ᱚᱱᱟ ᱠᱚᱫᱚ ᱠᱚ ᱥᱮᱨᱮᱧ ᱜᱮ ᱵᱟᱲᱟᱭᱟ ᱥᱮ ᱵᱟᱝ
ᱵᱟᱝ ᱚᱱᱟ ᱠᱚᱫᱚ ᱵᱟᱝ ᱡᱟᱦᱟ ᱚᱱᱟ ᱥᱚᱦᱚᱨᱟᱭ ᱦᱤᱞᱳᱜ ᱡᱮ ᱦᱤᱞᱳᱜ ᱠᱷᱩᱱᱴᱟᱹᱣ ᱠᱚᱣᱟ ᱠᱚ ᱰᱟᱝᱨᱤ ᱩᱱ ᱦᱤᱞᱳᱜ ᱮ ᱠᱟᱹᱴᱤᱡ ᱠᱚ ᱥᱮᱨᱮᱧ ᱵᱟᱲᱟᱭᱟ ᱥᱚᱦᱨᱟᱭ ᱥᱮᱨᱮᱧ ᱠᱚ
ᱟᱫᱚ ᱚᱱᱟ ᱜᱮ ᱢᱩ ᱢᱩᱪᱟᱹᱫ ᱨᱮᱱᱟᱜ ᱚᱠᱟ ᱟᱯᱮ ᱚᱱᱛᱮ ᱫᱚ ᱪᱮᱫ ᱞᱮᱠᱟ ᱠᱚ ᱥᱮᱨᱮᱧᱟ
ᱦᱮᱸ ᱟᱞᱮ ᱱᱚᱛᱮ ᱫᱚ ᱥᱮᱨᱮᱧ ᱫᱚ ᱢᱚᱴᱟᱢᱩᱴᱤ ᱵᱚᱞᱮ ᱯᱳᱭᱞᱳ ᱫᱤᱱ ᱠᱷᱚᱱᱚᱡ ᱜᱮ ᱞᱟᱹᱭ ᱞᱮᱠᱷᱟᱡ ᱫᱚ ᱢᱚᱬᱮ ᱥᱤᱧ ᱢᱚᱬᱮ ᱧᱤᱫᱟᱹ ᱥᱮᱨᱮᱧ ᱚᱱᱟ ᱞᱮᱠᱟ ᱛᱮᱦᱚᱸ ᱥᱮᱨᱮᱧ ᱟᱨᱠᱤ ᱠᱚ ᱢᱮᱱᱟᱜᱼᱟᱸ ᱡᱮᱢᱚᱱ ᱩᱢ ᱢᱟᱦᱟ ᱦᱤᱞᱳᱜ ᱯᱳᱭᱞᱳ ᱫᱚᱢ ᱪᱷᱚᱲᱟ ᱩᱢ ᱢᱟᱦᱟ ᱥᱚᱢᱚᱭ ᱫᱚ ᱡᱮᱢᱚᱱ ᱠᱚ ᱥᱮᱨᱮᱧᱟ ᱛᱮᱦᱮᱧ ᱫᱚᱞᱮ ᱩᱢ ᱮᱱᱟ ᱢᱮ ᱫᱚᱞ ᱵᱟᱫᱚᱞ ᱯᱩᱠᱷᱩᱨᱤ ᱨᱮ ᱜᱟᱯᱟ ᱫᱚᱞᱮ ᱵᱚᱸᱜᱟᱜ ᱫᱟᱨᱟ ᱦᱟᱨᱟ ᱪᱟᱛᱚᱢ ᱚᱲᱟᱜ ᱨᱮ ᱱᱚᱝᱠᱟ ᱞᱮᱠᱟ ᱟᱨᱠᱤ ᱦᱮᱸ ᱱᱚᱝᱠᱟ ᱞᱮᱠᱟ ᱟᱹᱰᱤ ᱟᱭᱢᱟ ᱥᱮᱨᱮᱧ ᱟᱸᱡᱚᱢᱚᱜᱼᱟ ᱦᱮᱸ ᱚᱠᱟ ᱨᱮᱫᱚᱱ ᱛᱟᱦᱮᱸ ᱠᱟᱱᱟ ᱨᱟᱹᱭᱢᱚᱱᱤ ᱦᱩᱲᱩ ᱫᱚ ᱚᱱᱮ ᱚᱱᱠᱟ ᱟᱨᱠᱤ ᱢᱟᱱᱮ ᱥᱮᱨᱮᱧ ᱠᱚ ᱞᱟᱹᱭ ᱞᱮᱠᱷᱟᱡ ᱫᱚ ᱢᱟᱱᱮ ᱦᱮᱸᱫᱤᱱ ᱞᱮᱠᱟ ᱛᱮᱦᱚᱸ ᱥᱮᱨᱮᱧ ᱠᱚ ᱢᱮᱱᱟᱣ ᱢᱟᱱᱮ ᱛᱤᱦᱤᱧ ᱫᱚ ᱩᱢ ᱢᱟᱦᱟ ᱠᱟᱱᱟ ᱜᱟᱯᱟ ᱫᱚ ᱵᱚᱸᱜᱟ ᱢᱟᱦᱟ ᱠᱟᱱᱟ
ᱚᱱᱠᱟ ᱞᱮᱠᱟ ᱟᱨᱠᱤ ᱠᱷᱩᱱᱴᱟᱹᱣ ᱢᱟᱦᱟ ᱦᱤᱞᱳᱜ ᱩᱢ ᱢᱟᱦᱟ ᱦᱤᱞᱳᱜ ᱟᱞᱟᱫᱟ ᱠᱚ ᱥᱮᱨᱮᱧᱟ ᱡᱟᱞᱮ ᱢᱟᱦᱟ ᱦᱤᱞᱳᱜ ᱦᱚᱸ ᱟᱞᱟᱫᱟ ᱠᱚ ᱥᱮᱨᱮᱧᱟ
ᱦᱮᱸ
ᱚᱱᱠᱟ ᱞᱮᱠᱟ ᱦᱟᱹᱛᱤ ᱞᱮᱠᱟᱱ ᱥᱚᱨᱦᱟᱭ ᱫᱟᱹᱭᱱᱟᱭ ᱯᱟᱨᱚᱢ ᱪᱟᱞᱟᱜ ᱠᱟᱱ ᱚᱱᱟ ᱫᱚ ᱡᱟᱞᱮ ᱦᱤᱞᱳᱜ ᱠᱚ ᱥᱮᱨᱮᱧ ᱟᱸᱡᱚᱢ ᱵᱟᱲᱟ ᱟᱠᱟᱫ ᱜᱮᱭᱟ ᱵᱮᱱ ᱦᱚᱭ ᱛᱚ
ᱦᱮᱸ ᱦᱮᱸ ᱟᱸᱡᱚᱢ ᱵᱟᱲᱟ ᱟᱠᱟᱫ ᱜᱮᱭᱟᱞᱤᱧ
ᱫᱮᱱ ᱥᱮ ᱫᱮᱱ ᱥᱮ ᱡᱟᱹᱲᱤ ᱡᱚᱛᱮ ᱫᱮᱱ ᱥᱮ ᱫᱮᱱ ᱥᱮ ᱵᱟᱨᱦᱤ ᱦᱟᱹᱛᱤ ᱞᱮᱠᱟᱱ ᱥᱚᱨᱦᱟᱭ ᱫᱟᱸᱭ ᱱᱟ ᱛᱚᱞ ᱫᱚᱦᱚᱭᱟ ᱱᱚᱝᱠᱟ ᱞᱮᱠᱟ ᱟᱨᱠᱤ ᱡᱟᱞᱮ ᱦᱤᱞᱳᱜ ᱦᱮᱸ ᱥᱮ ᱥᱮᱨᱮᱧᱟ
ᱟᱫᱚ ᱟᱞᱮ ᱚᱱᱛᱮ ᱫᱚ ᱵᱟᱠᱚ ᱢᱟᱱᱟᱣ ᱛᱚ ᱩᱱᱟᱹᱜ ᱫᱚ ᱵᱟᱹᱞᱤᱧ ᱟᱸᱡᱚᱢ ᱵᱟᱲᱟ ᱟᱠᱟᱜ-ᱟ᱾ ᱦᱳᱭ ᱡᱟᱦᱟᱸ ᱵᱟᱨᱭᱟ ᱯᱮᱭᱟ ᱥᱮᱨᱮᱧ ᱟᱠᱚ ᱚᱱᱠᱟ ᱠᱷᱩᱱᱴᱟᱹᱣ ᱥᱚᱢᱚᱭ,
ᱦᱩᱸ ᱦᱩᱸ
ᱚᱱᱟ ᱠᱚᱜᱮ ᱟᱸᱡᱚᱢ ᱵᱟᱲᱟ ᱦᱩᱭ ᱟᱠᱟᱱᱟ ᱵᱟᱠᱷᱟᱱ ᱟᱹᱵᱤ ᱱᱟᱜ ᱚᱱ ᱚᱱᱛᱮ ᱫᱚ ᱡᱟᱦᱟᱸ ᱞᱮᱠᱟ ᱢᱚᱬᱮ ᱥᱤᱧ ᱢᱚᱬᱮ ᱧᱤᱫᱟᱹ ᱠᱚ ᱤᱫᱤᱭᱟ ᱢᱟᱱᱟᱣᱟᱠᱚ
ᱦᱩᱸ
ᱛᱤᱱᱟᱹ
ᱨᱟᱹᱥᱠᱟᱹ ᱟᱛᱮᱜ ᱦᱮᱸ
ᱦᱮᱸ ᱟᱹᱰᱤ ᱨᱟᱹᱥᱠᱟᱹ ᱟᱛᱮ ᱟᱫᱚ ᱥᱮᱫᱟᱭ ᱞᱮᱠᱟ ᱫᱚ ᱥᱮᱫᱟᱭ ᱡᱮᱢᱚᱱ ᱥᱮᱫᱟᱭ ᱡᱟᱦᱟᱸ ᱫᱟᱫᱩ ᱛᱟᱠᱚ ᱠᱚ ᱛᱟᱦᱮᱸ ᱞᱮᱱ ᱩᱱᱠᱩ ᱫᱚᱠᱚ ᱞᱟᱹᱭᱮᱫ ᱛᱟᱦᱮᱸᱫ ᱡᱮ ᱟᱞᱮ ᱫᱚ ᱢᱚᱬᱮ ᱥᱤᱧ ᱢᱚᱬᱮ ᱧᱤᱫᱟᱹ ᱜᱤᱞᱮ ᱟᱨᱠᱤ ᱞᱮ ᱟᱸᱜᱟ ᱟᱭᱩᱵᱮᱫ ᱛᱟᱦᱮᱸᱫ ᱮᱠᱫᱚᱢ
ᱦᱳᱭ ᱦᱩᱸ
ᱦᱚ ᱦᱚᱲᱢᱚ ᱠᱚᱨᱮᱱᱟᱜ ᱚᱥᱩᱵᱤᱫᱟ ᱠᱚ ᱫᱚᱢᱮ ᱥᱮ ᱨᱟᱥᱟᱭᱚᱱᱤᱠ ᱡᱤᱱᱤᱥ ᱠᱚᱵᱚᱱ ᱡᱚᱢᱮᱫᱟ ᱛᱟᱦᱚᱞᱮ ᱩᱱᱟᱹᱜ ᱫᱚ ᱢᱟᱱᱮ ᱵᱟᱝ ᱢᱟᱱᱮ ᱥᱮᱛᱟᱜ ᱩᱛᱟᱹᱨᱚᱜ ᱠᱟᱱᱟ ᱦᱮᱸᱥᱮ ᱡᱚᱛᱚ ᱡᱟᱹᱯᱤᱫ ᱫᱚ ᱠᱟᱹᱴᱤᱡ ᱫᱚ ᱫᱚᱨᱠᱟᱨᱚᱜ ᱠᱟᱱ ᱜᱮ ᱱᱮᱛᱟᱨ ᱫᱚ ᱦᱮᱸ ᱦᱚᱸ ᱟᱨ ᱵᱟᱝ ᱥᱮᱨᱮᱧ ᱠᱚᱨᱮ ᱦᱚᱸ ᱟᱸᱡᱚᱢ ᱵᱟᱲᱟᱭ ᱱᱮᱛᱟᱨ ᱦᱚᱸᱠᱚ ᱥᱮᱨᱮᱧ ᱵᱟᱲᱟᱭ ᱜᱮᱭᱟ ᱥᱮ
ᱚᱱᱠᱟ ᱞᱮᱠᱟ ᱵᱟᱝᱢᱟ ᱢᱚᱬᱮ ᱥᱤᱧ ᱢᱚᱬᱮ ᱧᱤᱫᱟᱹ ᱠᱩᱞᱦᱤ ᱨᱮ ᱠᱚ ᱟᱸᱜᱟ ᱟᱹᱭᱩᱜ ᱠᱮᱭᱟ ᱚᱱᱠᱟ ᱢᱤᱫᱴᱮᱱ ᱥᱮᱨᱮᱧ ᱢᱮᱱᱟᱜ-ᱟ
ᱢᱚᱬᱮ ᱥᱤᱧ ᱢᱚᱬᱮ ᱧᱤᱫᱟᱹ ᱠᱩᱞᱦᱤ ᱨᱤᱜᱤᱧ ᱟᱸᱜᱟ ᱟᱹᱭᱩᱜ ᱠᱮᱜ-ᱟ᱾ ᱱᱝᱠᱟᱞᱮᱠᱟ ᱢᱟᱱᱮ ᱟᱹᱰᱤᱞᱮᱠᱟᱱ ᱥᱮᱨᱮᱧ ᱛᱟᱞᱟ ᱛᱮᱦᱚᱢ ᱵᱩᱡᱷᱟᱹᱣ ᱧᱟᱢᱟ ᱡᱮ ᱥᱮᱫᱟᱭ ᱚᱠᱟ ᱞᱮᱠᱟ ᱠᱚ ᱨᱟᱹᱥᱠᱟᱹᱭᱮᱫ ᱛᱟᱦᱮᱸ ᱡᱟᱦᱟᱸ ᱠᱚ ᱥᱮᱨᱮᱧ ᱟᱫᱚ ᱠᱚ ᱦᱟᱯᱲᱟᱢ ᱠᱚ ᱥᱮ ᱵᱩᱰᱷᱤ ᱠᱚᱠᱚ ᱥᱮᱨᱮᱧ ᱱᱮᱛᱟᱨ ᱦᱚᱸ ᱡᱟᱦᱟᱸᱭ ᱠᱚᱜᱮ ᱢᱮᱱᱟᱜ ᱠᱚᱣᱟ ᱩᱱᱠᱩ ᱠᱚ ᱥᱮ ᱡᱟᱦᱟᱸᱭ ᱠᱚᱠᱚ ᱜᱚᱛᱚᱣᱟᱠᱟᱱᱟ ᱡᱩᱢᱟᱭ ᱩᱱᱠᱩ ᱠᱚᱠᱚ ᱥᱮᱨᱮᱧ ᱥᱮᱨᱮᱧ ᱛᱮ ᱢᱟᱱᱮ ᱮᱸ ᱟᱨᱠᱚ ᱱᱤᱛᱚᱜ ᱠᱚᱜᱚ ᱛᱟ ᱠᱚᱠᱚ ᱥᱮᱬᱟᱣ ᱠᱟᱫᱟ ᱦᱮᱸ ᱩᱱᱠᱩᱣᱟᱜ ᱥᱮᱨᱮᱧ ᱠᱚ ᱛᱟᱦᱚᱞᱮ ᱚᱱᱟ ᱚᱱᱟᱛᱮ ᱥᱮᱨᱮᱧ ᱠᱚᱫᱚ ᱡᱮᱣᱮᱫ ᱜᱮᱟᱸᱜ ᱢᱮᱱᱟᱜ-ᱟ ᱱᱤᱛᱚᱜ ᱫᱚ ᱯᱤᱲᱦᱤ ᱠᱮ ᱛᱟᱭᱚᱢ ᱯᱤᱲᱦᱤ ᱢᱟᱱᱮ ᱥᱮᱬᱟ ᱥᱮᱬᱟᱛᱮ ᱦᱚᱭᱛᱳ ᱥᱮᱨᱮᱧ ᱤᱫᱤ ᱞᱮᱠᱷᱟᱱ ᱢᱟ ᱥᱮᱬᱟᱭ ᱢᱟᱱᱮ ᱱᱚᱚᱭ ᱡᱮᱢᱚᱱ ᱜᱚᱜᱚ ᱛᱟᱠᱚ ᱱᱤᱛᱚᱜ ᱠᱚ ᱥᱮᱨᱮᱧ ᱮᱫᱟ ᱟᱞᱮ ᱞᱮ ᱥᱮᱬᱟᱭᱮᱫᱟ, ᱦᱮᱸᱥᱮ ᱟᱞᱮ ᱞᱮ ᱥᱮᱬᱟᱭᱮᱫᱟ, ᱟ ᱵᱟᱹᱦᱩ ᱛᱟᱠᱚ ᱠᱚ ᱥᱮᱲᱟᱭ ᱫᱟ ᱦᱮᱸ ᱚᱱᱟ ᱯᱚᱨᱮ ᱟᱨᱚ ᱡᱟᱦᱟᱸᱭ ᱯᱨᱚᱡᱚᱱᱢᱚ ᱠᱚ ᱦᱤᱡᱩᱜ-ᱟ᱾ ᱱᱤᱛᱚᱜ ᱱᱩᱝᱠᱩ ᱡᱩᱫᱤ ᱠᱚ ᱥᱮᱨᱮᱧᱟ ᱟᱨ ᱱᱩᱠᱩ ᱡᱩᱫᱤ ᱱᱤᱛᱚᱜ ᱵᱟᱝᱠᱚ ᱥᱮᱨᱮᱧᱟ ᱛᱟᱦᱞᱮ ᱟᱫᱚᱜ-ᱟ ᱦᱟᱸᱠ ᱱᱚᱝᱠᱟ ᱟᱨᱠᱤ ᱡᱩᱫᱤᱢ ᱥᱮᱨᱮᱧ ᱤᱫᱤᱭᱟ ᱛᱟᱦᱚᱞᱮ ᱦᱚᱭᱛᱚ ᱡᱮᱣᱮᱫ ᱛᱟᱦᱮᱱ ᱜᱮᱭᱟ ᱟᱨ ᱡᱩᱫᱤ ᱵᱟᱢ ᱥᱮᱨᱮᱧᱟ ᱦᱮᱸ ᱥᱮ
ᱦᱳᱭ
ᱥᱚᱨᱦᱟᱭᱚᱜ ᱠᱟᱱᱟᱞᱮ ᱥᱚᱨᱦᱟᱭᱚᱜ ᱠᱟᱱᱟᱞᱮ ᱮᱠᱷᱚᱱ ᱨᱩ ᱥᱮᱨᱮᱧ ᱮᱱᱮᱡ ᱥᱮᱨᱮᱧ ᱵᱟᱝ ᱚᱱᱮ ᱚᱱᱠᱟ ᱡᱩᱫᱤ ᱥᱚᱨᱦᱟᱭ ᱛᱟᱦᱚᱞᱮ ᱛᱚ ᱚᱱᱟ ᱫᱚ ᱟᱫ ᱪᱟᱵᱟᱜ ᱛᱚ ᱜᱤᱫᱟᱹᱨ ᱯᱤᱫᱟᱹᱨ ᱠᱚᱦᱚᱸ ᱨᱩ ᱠᱚ ᱵᱟᱝ ᱠᱚ ᱥᱮᱬᱟᱭᱟ ᱦᱮᱸ ᱥᱮᱨᱮᱧ ᱠᱚ ᱵᱟᱝ ᱠᱚ ᱥᱮᱬᱟᱭᱟ᱾
ᱟᱞᱮᱥᱮᱫ ᱫᱚ ᱚᱱᱠᱟ ᱟᱫ ᱪᱟᱵᱟ ᱞᱮᱠᱟᱜ ᱜᱮ ᱟᱫ ᱪᱟᱵᱟᱜ ᱠᱟᱱᱟ ᱚᱱᱠᱟ ᱵᱟᱠᱚ ᱥᱮᱨᱮᱧ ᱵᱟᱲᱟᱭᱟ ᱛᱚ
ᱚ ᱚ ᱟᱨ ᱵᱟᱝ ᱠᱤᱪᱷᱩ ᱡᱟᱭᱜᱟ ᱠᱚᱨᱮ ᱟᱸᱡᱚᱢ ᱠᱟᱱᱟ ᱵᱟᱝᱢᱟ ᱦᱮᱸ ᱱᱚᱝᱠᱟ ᱥᱚᱨᱚᱦᱟᱭ ᱨᱮᱦᱚᱸ ᱢᱟᱱᱮ ᱚᱱᱟ ᱟᱡ ᱡᱟᱦᱟᱸ ᱫᱚ ᱢᱟᱭᱤᱠ ᱵᱚᱠᱥ ᱠᱚ ᱟᱹᱜᱩ ᱟᱠᱟᱫᱟ ᱚᱱᱠᱟ ᱱᱟᱜ ᱪᱤᱛᱟᱹᱨ ᱠᱚ ᱟᱨ ᱠᱤ ᱧᱮᱞ ᱵᱟᱲᱟ ᱟᱠᱟᱱᱟ ᱥᱮ ᱟᱸᱡᱚᱢ ᱵᱟᱲᱟ ᱟᱠᱟᱱᱟ᱾ ᱟᱯᱮ ᱚᱱᱛᱮ ᱫᱚ ᱚᱱᱠᱟ ᱞᱮᱠᱟ ᱪᱤᱛᱟᱹᱨ ᱠᱚ ᱧᱮᱞᱚᱜ ᱠᱟᱱᱟ ᱥᱮ
ᱦᱳᱭ ᱦᱳᱭ ᱚᱱᱠᱟ ᱟᱞᱮ ᱥᱮᱠ ᱜᱮ ᱚᱱᱟ ᱠᱚᱫᱚ ᱠᱟᱹᱴᱤᱡ ᱰᱷᱮᱨ ᱧᱚᱜ ᱜᱮᱭᱟ ᱡᱮ ᱴᱟᱢᱟᱠ ᱡᱮᱛᱮ ᱵᱚᱫᱚᱞ ᱛᱮ ᱚᱱᱠᱟ ᱢᱟᱭᱤᱠ ᱟᱠᱚ ᱡᱟᱹᱥᱛᱤ ᱜᱮ
ᱦᱩᱸ ᱟᱫᱚ ᱠᱟᱛᱷᱟ ᱫᱚ ᱦᱳᱭᱳᱜ ᱠᱟᱱᱟ ᱚᱱᱟ᱾ ᱟᱫᱚ ᱢᱟᱺᱡᱷᱤ ᱵᱟᱵᱟ ᱠᱚᱫᱚ ᱢᱟᱱᱮ ᱪᱮᱫ ᱦᱚᱸ ᱵᱟᱝ ᱠᱚ ᱞᱟᱹᱭ ᱵᱟᱲᱟᱭ ᱮᱫᱟ ᱥᱮ ᱪᱮᱫ ᱢᱟᱱᱮ ᱤᱭᱟᱹ ᱢᱟᱱᱮ ᱡᱟᱦᱟᱸ ᱱᱮᱛᱟᱨ ᱡᱩᱣᱟᱹᱱ ᱠᱚᱜᱮ ᱵᱟᱝ ᱠᱚ ᱟᱸᱡᱚᱢ ᱫᱟ᱾ ᱚᱠᱟ ᱞᱮᱠᱟ ᱚᱱᱟ ᱤᱫᱤ ᱠᱟᱛᱮ ᱠᱟᱛᱷᱟ ᱠᱚ ᱨᱟᱠᱟᱵ ᱠᱟᱱᱟ ᱥᱮ ᱵᱟᱝ᱾
ᱵᱟᱝ ᱩᱱᱟᱹᱜ ᱫᱚ ᱵᱟᱭ ᱨᱟᱠᱟᱵ ᱵᱟᱲᱟᱜᱼᱟ᱾ ᱟᱫᱚ ᱱᱮᱛᱟᱨ ᱨᱮᱱᱟᱜ ᱡᱩᱣᱟᱹᱱ ᱠᱚᱫᱚ ᱡᱚᱛᱚ ᱞᱟᱹᱭᱟᱠᱚᱛᱚ ᱮ ᱡᱟᱦᱟᱸ ᱯᱚᱭᱥᱟ ᱛᱮ ᱴᱟᱢᱟᱠ ᱠᱚ ᱦᱤᱡᱩᱜ-ᱟ ᱵᱷᱩᱜᱟᱹᱜ ᱵᱷᱩᱜᱟᱹᱜ ᱴᱟᱢᱟᱠ ᱚᱱᱟ ᱯᱚᱭᱥᱟ ᱛᱮᱜᱮᱵᱚᱱ ᱢᱟᱹᱭᱤᱠ ᱠᱟᱜ-ᱟ᱾ ᱟᱫᱚ ᱪᱮᱫ ᱫᱚ ᱦᱟᱯ, ᱦᱟᱯᱲᱟᱢ ᱠᱚᱦᱚᱸ ᱵᱟᱠᱚ ᱞᱟᱹᱭ ᱵᱟᱲᱟᱭᱟ᱾
ᱦᱮᱸ ᱟᱫᱚ ᱜᱚᱝᱠᱮ ᱱᱚᱸᱰᱮ ᱫᱚ ᱟᱵᱚᱣᱟᱜ ᱥᱟᱶᱛᱟ ᱨᱮᱜᱮ ᱥᱮ ᱤᱯᱷᱮᱠᱴ ᱯᱟᱲᱟᱜ ᱠᱟᱱᱟ ᱥᱮ᱾ ᱟᱵᱚᱣᱟᱜ ᱫᱚ ᱮᱱᱮᱡᱽ ᱥᱮᱨᱮᱧ ᱨᱩ ᱨᱟᱦᱟ ᱚᱱᱟ ᱜᱮ ᱛᱟᱵᱚᱱ ᱩᱯᱨᱩᱢ᱾ ᱡᱮ ᱟᱢ ᱫᱚ ᱵᱟᱝ ᱥᱟᱱᱛᱟᱲ ᱠᱟᱱᱟᱢ᱾ ᱴᱟᱢᱟᱠ ᱛᱩᱢᱫᱟᱜ ᱢᱮᱱᱟᱜ ᱛᱟᱢᱟ ᱠᱤᱱᱛᱩ ᱢᱤᱫ ᱫᱤᱱ ᱦᱤᱞᱳᱜ ᱚᱱᱟᱢ ᱠᱷᱟᱡ ᱫᱚ᱾ ᱟᱢᱫᱚ ᱪᱤᱠᱟᱹ ᱛᱮᱠᱚ ᱩᱨᱩᱢ ᱢᱮᱭᱟ ᱵᱟᱝ ᱢᱟ ᱱᱩᱭ ᱫᱚ ᱥᱟᱱᱛᱟᱲ ᱠᱟᱱᱟᱭ ᱢᱮᱱᱛᱮ ᱦᱮᱸ ᱟᱢᱟᱜ ᱩᱯᱨᱩᱢ ᱜᱮᱢ ᱟᱫ ᱪᱟᱵᱟᱭ ᱮᱫᱟ ᱛᱟᱦᱚᱞᱮ ᱚᱱᱟ ᱫᱚ ᱮᱸ ᱥᱟᱶᱛᱟ ᱨᱮ ᱵᱟᱹᱲᱟᱹᱲᱤ ᱤᱯᱷᱮᱠᱴ ᱦᱩᱭᱩᱜ ᱠᱟᱱᱟ᱾ ᱦᱮᱸ ᱥᱮᱴ ᱱᱤᱛᱚᱜ ᱡᱮᱢᱚᱱ ᱡᱟᱦᱟᱸ ᱫᱚ ᱱᱚᱜᱼᱚᱭ ᱱᱤᱛᱚᱜ ᱡᱟᱦᱟᱸ ᱠᱚᱭᱥᱴᱤᱜ ᱵᱩᱡ ᱜᱮᱭᱟ ᱚᱠᱚᱭᱟᱜ ᱠᱟᱛᱷᱟ ᱞᱤᱧ ᱞᱟᱹᱭ ᱮᱫᱟ᱾ ᱦᱮᱸ ᱥᱮ ᱩᱱᱠᱩ ᱡᱮᱢᱚᱱ ᱟᱠᱚᱣᱟᱜ ᱚᱥᱛᱤᱛᱛᱚ ᱟᱠᱚ ᱢᱟᱛᱚ ᱟᱵᱚ ᱞᱮᱠᱟ ᱡᱚᱛᱚ ᱛᱟᱦᱮᱸ ᱠᱟᱱ ᱛᱟᱠᱚᱣᱟ ᱢᱤᱫ ᱚᱠᱛᱚ ᱨᱮ
ᱦᱳᱭ ᱛᱟᱦᱮᱸ ᱞᱮᱱ ᱜᱮᱭᱟ ᱦᱮᱸ
ᱦᱮᱸ ᱛᱟᱦᱞᱮ ᱱᱤᱛᱚᱜ ᱡᱚᱛᱚ ᱠᱚ ᱟᱫ ᱪᱟᱵᱟ ᱟᱠᱟᱫᱟ᱾ ᱦᱮᱸ ᱥᱮ ᱚᱱᱟ ᱠᱚ ᱵᱟᱝ ᱠᱚ ᱤᱭᱟᱹ ᱠᱟᱫᱟ ᱡᱮ ᱱᱩᱠ ᱩᱱᱠᱩ ᱫᱚ ᱢᱟᱱᱮ ᱱᱤᱪᱩ ᱡᱟᱹᱛᱤ ᱨᱮᱱ ᱦᱚᱲ ᱚᱱᱟ ᱦᱤᱥᱟᱹᱵ ᱩᱪᱩ ᱡᱟᱹᱛᱤ ᱠᱚ ᱯᱟᱸᱡᱟ ᱟᱠᱟᱫᱟ ᱚᱱᱟ ᱠᱚᱫᱚ ᱠᱚ ᱫᱮᱭᱟ ᱟᱠᱟᱫᱟ᱾ ᱛᱟᱦᱞᱮ ᱩᱱᱠᱩ ᱚᱥᱛᱤᱛᱚ ᱱᱤᱛ ᱠᱚ ᱪᱟᱵᱟᱜ ᱞᱮᱫᱟ ᱠᱚ ᱚᱱᱟᱛᱮ ᱱᱤᱛᱚᱜ ᱟᱫᱚ ᱧᱮᱞ ᱵᱮᱱ ᱱᱤᱛᱚᱜ ᱚᱱᱟ ᱞᱟᱹᱜᱤᱫ ᱮᱥ ᱴᱤ ᱞᱟᱹᱜᱤᱫ ᱠᱚ ᱧᱮᱞ ᱢᱮ ᱚᱱᱟ ᱟᱯᱱᱟᱨ ᱫᱟ ᱧᱮᱞ ᱢᱮ ᱱᱤᱛᱚ ᱠᱚᱨᱚᱢ ᱟᱹᱰᱤ ᱜᱟᱱ ᱟᱹᱛᱩ ᱨᱮᱵᱮᱱ ᱧᱮᱧᱟᱢ-ᱟ ᱩᱱᱠᱩ ᱟᱹᱛᱩ ᱠᱚᱨᱮ ᱦᱮᱸ ᱥᱮ ᱱᱚᱣᱟ ᱞᱟᱦᱟ ᱫᱚ ᱵᱟᱝ ᱧᱮᱞᱚᱜ ᱠᱟᱱ ᱛᱟᱦᱮᱸ ᱥᱮ ᱤᱭᱟᱹ ᱠᱚᱨᱮ ᱥᱳᱥᱟᱞ ᱢᱤᱰᱤᱭᱟ ᱠᱚᱨᱮ ᱵᱟᱝ ᱵᱷᱟᱭᱨᱟᱞᱚᱜ ᱠᱟᱱ ᱛᱟᱦᱮᱸ᱾ ᱱᱤᱛᱚᱜ, ᱱᱤᱛᱚᱜ ᱧᱮᱞ ᱵᱮᱱ ᱯᱨᱟᱭ ᱟᱹᱛᱩ ᱨᱮᱜᱮ ᱚᱱᱮ ᱠᱚᱨᱚᱢ, ᱠᱚᱨᱚᱢ᱾ ᱠᱚᱨᱟᱣ ᱦᱚᱪᱚᱭ ᱮᱫᱟ ᱦᱮᱸ ᱥᱮ, ᱟᱠᱚᱣᱟᱜ ᱚᱥᱛᱤᱛᱛᱚ ᱟᱨᱦᱚᱸ ᱠᱚ ᱟᱹᱜᱩᱭ ᱮᱫᱟ᱾ ᱦᱮᱸ
ᱦᱩᱸ
ᱦᱮᱸ ᱥᱮ, ᱟᱫᱚ ᱟᱵᱚ ᱦᱚᱸ ᱢᱤᱫ ᱫᱤᱱ ᱦᱤᱞᱳᱜ ᱚᱱᱠᱟ ᱵᱟᱝ ᱵᱚᱱ ᱡᱳᱨ ᱱᱚᱣᱟ ᱠᱚ ᱵᱚᱱ ᱟᱫ ᱤᱫᱤ ᱞᱮᱠᱷᱟᱡ ᱡᱳᱨ ᱠᱷᱚᱞᱟ ᱠᱟᱛᱮ ᱟᱨ ᱵᱟᱝ ᱵᱚᱱ ᱢᱮᱱ ᱫᱟᱲᱮᱭᱟᱜᱼᱟ ᱡᱮ ᱟᱵᱚ ᱫᱚ ᱥᱟᱱᱛᱟᱲ ᱠᱟᱱᱟ ᱵᱚᱱ ᱢᱮᱱᱛᱮ, ᱦᱮᱸ ᱥᱮ᱾ ᱠᱩᱞᱤ ᱢᱮᱭᱟ ᱛᱚ, ᱪᱮᱫ ᱩᱯᱨᱩᱢ ᱢᱮᱱᱟᱜ ᱛᱟᱢᱟ ᱟᱢ ᱥᱟᱱᱛᱟᱲ ᱠᱟᱱᱟᱢ ᱛᱚ ᱥᱟᱱᱛᱟᱲ ᱠᱟᱱᱟ᱾ ᱪᱮᱫ ᱩᱯᱨᱩᱢ ᱢᱮᱱᱟᱜ ᱛᱟᱢᱟ‌ᱡᱚᱛᱚ ᱢᱟᱱᱮ ᱪᱷᱛᱤᱠᱟᱜ ᱠᱚᱢᱟ ᱟᱯᱱᱟᱨ ᱠᱟᱫᱟ ᱛᱟᱦᱚᱞᱮ ᱫᱚ ᱥᱟᱱᱛᱟᱲ ᱢᱮᱱᱛᱮ ᱜᱮ ᱚᱠᱟᱨᱮᱢ
ᱦᱩᱸ ᱥᱟᱱᱛᱟᱲ-ᱟ ᱫᱚᱢ ᱟᱫ ᱪᱟᱵᱟ ᱟᱠᱟᱫᱟ ᱡᱷᱚᱛᱚ ᱠᱤᱪᱷᱩ ᱾
ᱦᱮᱸ, ᱦᱮᱸ, ᱟᱫᱚ ᱜᱚᱝᱠᱮ ᱚᱱᱟ ᱫᱚ ᱡᱟᱦᱟᱸᱭ ᱵᱩᱡ ᱩᱱᱠᱩ ᱠᱚᱜᱮ ᱜᱟᱞᱢᱟᱨᱟᱣ ᱠᱟᱛᱮ ᱦᱮᱸ, ᱩᱱᱟᱹᱜ ᱪᱷᱟᱬ ᱫᱚ ᱵᱟᱝ ᱥᱚᱢᱟᱫᱷᱟᱱᱚᱜᱼᱟ᱾ ᱠᱤᱱᱛᱩ ᱡᱮ ᱮᱠᱟᱞ ᱟᱨ ᱠᱤ ᱵᱟᱝ ᱤᱭᱟᱹ ᱢᱤᱫ ᱦᱚᱲᱮ ᱨᱚᱲ ᱞᱮᱠᱷᱟᱡ ᱫᱚ ᱚᱱᱟ ᱢᱤᱫ ᱦᱚᱲ ᱛᱮᱜᱮ ᱵᱚᱫᱚᱞ ᱜᱟᱱᱚᱜᱼᱟ ᱞᱟᱹᱭ ᱞᱮᱠᱷᱟᱡ ᱫᱚ᱾
ᱦᱮᱸ ᱛᱚ, ᱦᱮᱸ
ᱞᱟᱹᱭ ᱞᱮᱠᱷᱟᱡ ᱫᱚ ᱢᱤᱫ ᱦᱚᱲ ᱛᱮᱜᱮ ᱵᱚᱫᱚᱞ ᱜᱟᱱᱚᱜ-ᱟ᱾ ᱦᱮᱸ ᱠᱤᱱᱛᱩ ᱟᱫᱚ ᱰᱮᱨᱤ ᱛᱮ ᱦᱳᱭᱳᱼᱟ ᱚᱱᱟᱜᱮ ᱦᱳᱭᱛᱳ ᱵᱟᱝᱠᱚ ᱠᱤᱱᱛᱩ ᱟᱫᱚ ᱱᱮᱛᱟᱨ ᱫᱚ ᱚᱱᱮ ᱪᱮᱫ ᱢᱤᱫᱦᱚᱲ ᱨᱚᱲ ᱢᱟᱱᱮ ᱟᱹᱰᱤ ᱦᱚᱲᱛᱮ ᱟᱫᱚ ᱡᱚᱛᱚ ᱦᱟᱱᱛᱮ ᱠᱟᱱᱟ ᱠᱚᱥ ᱟᱢ ᱫᱚᱠᱚ ᱟᱫᱚ ᱠᱚ ᱨᱚᱲ ᱤᱭᱟᱹ ᱢᱮᱭᱟ᱾